ᱦᱮᱞᱳ
ᱦᱮᱸ ᱡᱚᱦᱟᱨ ᱜᱮ ᱾
ᱦᱮᱸ ᱡᱚᱦᱟᱨ ᱜᱮ ᱾
ᱦᱮᱞᱳ ᱟᱸᱡᱚᱢᱚᱜ ᱠᱟᱱᱟ ᱾ ᱩᱸ ᱩᱸ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ ᱾
ᱦᱮᱸ ᱟᱨ ᱥᱮᱛᱟᱜ ᱨᱮ ᱱᱟᱥᱛᱟ ᱵᱟᱲᱟ ᱠᱚ ᱦᱳᱭ ᱠᱟᱱᱟ ᱛᱟᱦᱚᱞᱮ?
ᱥᱮᱛᱟᱜ ᱵᱮᱲᱟ ᱱᱟᱥᱛᱟ ᱵᱮᱲᱟ ᱠᱚᱫᱚ ᱦᱩᱭ ᱠᱟᱱ ᱜᱮᱭᱟ ᱾
ᱚᱸ ᱟᱪᱪᱷᱟ᱾ ᱟᱨ ᱱᱤᱛᱳᱜ ᱫᱚ ᱛᱟ ᱛᱟᱦᱚᱞᱮ ᱪᱮᱫ?
ᱱᱤᱛᱚᱜ ᱫᱚ ᱪᱮᱫ ᱦᱚᱸ ᱚᱱᱠᱟ ᱫᱚ ᱵᱟᱝᱼᱟ ᱫᱩᱲᱩᱵ ᱟᱹᱠᱟᱹᱱᱟᱹᱧ᱾
ᱚ ᱟᱪᱪᱷᱟ ᱤᱧ ᱦᱚᱸ ᱫᱩᱲᱩᱵ ᱜᱤᱧ ᱫᱩᱲᱩᱵ ᱟᱠᱟᱱᱟ᱾
ᱚ
ᱟᱪᱪᱷᱟ ᱛᱟᱦᱚᱞᱮ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱟᱠᱟᱫ ᱠᱚᱣᱟ?
ᱚᱲᱟᱜ ᱦᱚᱲ ᱫᱚ ᱱᱤᱛᱚᱜ ᱫᱚ ᱱᱟᱯᱟᱭ ᱜᱮ ᱢᱮᱱᱟᱜ ᱠᱚᱣᱟ ᱾
ᱚ ᱟᱨ ᱟᱢ ᱟᱞᱮ ᱚᱲᱟᱜ ᱦᱚᱲ ᱦᱚᱸ ᱱᱤᱛ ᱫᱚ ᱵᱮᱥ ᱜᱮ ᱢᱮᱱᱟᱜ ᱟᱠᱟᱫ ᱠᱚᱣᱟ ᱤᱧ ᱦᱚᱸ ᱵᱷᱟᱜᱤ ᱜᱮ ᱢᱤᱱᱟᱹᱧᱟ ᱾
ᱚ ᱦᱮᱸ ᱛᱚ ᱟᱨ ᱛᱟᱦᱚᱞᱮ ᱱᱟᱥᱼᱼ ᱱᱟᱥᱛᱟ ᱵᱟᱲᱟ ᱫᱚ ᱦᱩᱭᱮ ᱮᱱᱟ?
ᱦᱮᱸ ᱱᱟᱥᱛᱟ ᱵᱟᱲᱟ ᱫᱚ ᱦᱚᱭ ᱠᱟᱱᱟ ᱠᱤᱪᱷᱩᱠ ᱠᱷᱚᱱ ᱞᱟᱦᱟ ᱜᱮ ᱾
ᱦᱮᱸ ᱟᱨ ᱟᱯ ᱥᱮᱫ ᱪᱮᱫ ᱞᱮᱠᱟ ᱟᱵᱚᱦᱟᱣᱟ? ᱠᱚ ᱢᱮᱱᱟᱜ ᱟᱠᱟᱜᱼᱟ ᱱᱤᱛᱚᱜ ᱾
ᱱᱤᱛᱚᱜ ᱫᱚ ᱟᱵᱚᱦᱟᱣᱟ ᱫᱚ ᱥᱤᱛᱩᱝ ᱮ ᱟᱭ ᱫᱚᱢᱮ ᱾ ᱟᱨ ᱥᱤᱛᱩᱝ ᱜᱚᱨᱚᱢ ᱫᱚᱢᱮ ᱵᱩᱡᱷᱟᱹᱜ ᱠᱟᱱᱟ ᱚᱱᱠᱟ ᱫᱟᱜ ᱫᱚ ᱵᱟᱹᱱᱩᱜ ᱟᱠᱟᱜᱼᱟ ᱾
ᱦᱩᱸ ᱟᱞᱮ ᱥᱮᱫ ᱦᱚᱸ ᱚᱱᱠᱟ ᱜᱮ ᱾
ᱦᱩᱭ ᱠᱟᱱᱟ ᱾
ᱟᱨ ᱚᱞᱚᱜ ᱯᱟᱲᱦᱟᱜ ᱫᱚ ᱛᱟᱦᱞᱮ ᱪᱟᱞᱟᱜ ᱠᱟᱱ ᱛᱟᱢ ᱜᱮᱭᱟ ᱛᱚ?
ᱦᱮᱸ ᱱᱤᱛᱚᱜ ᱫᱚ ᱚᱞᱚᱜ ᱯᱟᱲᱦᱟᱜ ᱫᱚ ᱪᱟᱞᱟᱜ ᱠᱟᱱ ᱜᱮᱭᱟ ᱱᱟᱜ ᱠᱷᱟᱱ ᱾
ᱚ ᱟᱪᱪᱷᱟ ᱟᱨ ᱴᱤᱭᱩᱥᱚᱱ ᱠᱚᱢ ᱦᱟᱛᱟᱣ ᱟᱠᱟᱫᱟ?
ᱦᱮᱸ ᱴᱤᱭᱩᱥᱮᱱ ᱫᱚ ᱦᱟᱛᱟᱣ ᱟᱠᱟᱜ ᱜᱤᱭᱟᱹᱧ ᱾
ᱚ ᱟᱪᱪᱷᱟ ᱾
ᱚᱻ ᱛᱟᱦᱚᱞᱮ ᱚᱲᱟᱜ ᱦᱚᱲ ᱠᱚᱫᱚ ᱠᱚ ᱱᱟᱯᱟᱭ ᱜᱮᱭᱟ?
ᱦᱮᱸ ᱟᱞᱮ ᱨᱮᱱ ᱚᱲᱟᱜ ᱦᱚᱲ ᱦᱚᱸ ᱱᱟᱯᱟᱭ ᱜᱮᱭᱟ ᱠᱚ ᱱᱤᱛᱚᱜ ᱫᱚ ᱾ ᱚᱲᱟᱜ ᱠᱚᱨᱮ ᱡᱷᱚᱛᱚ ᱱᱟᱯᱟᱭ ᱜᱮ ᱢᱮᱱᱟᱜ ᱟᱠᱟᱫ ᱠᱚᱣᱟ?
ᱠᱚ ᱛᱟᱦᱚᱞᱮ ᱱᱤᱛᱚᱜ ᱫᱚ ᱪᱟᱥ ᱵᱟᱥ ᱫᱚ ᱪᱮᱫ ᱚᱱᱠᱟ ᱠᱟᱹᱢᱤ ᱠᱚ ᱦᱩᱭᱩᱜ ᱠᱟᱱᱟ?
ᱪᱟᱥ ᱵᱟᱥ ᱫᱚ ᱱᱤᱛᱚᱜ ᱫᱚ ᱦᱚᱜᱚᱭ ᱛᱚ ᱱᱤᱛᱚᱜ ᱫᱚ ᱪᱟᱨᱟ ᱜᱤᱰᱤ ᱦᱩᱭᱩᱜ ᱠᱟᱱᱟ ᱾ ᱠᱤᱪᱷᱩ ᱫᱤᱱ ᱯᱚᱨᱮ ᱪᱟᱨᱟ ᱠᱚ ᱞᱟᱹᱴᱩ ᱞᱮᱱ ᱠᱷᱟᱱ ᱨᱚᱦᱚᱭ ᱦᱩᱭᱩᱜᱼᱟ, ᱟᱥᱟᱲ ᱵᱚᱸᱜᱟ ᱫᱤᱱ ᱦᱮᱡ ᱞᱮᱱᱠᱷᱟᱱ ᱾ ᱠᱷᱟᱱ ᱜᱮ ᱛᱚ ᱫᱚᱮᱥᱛᱚ ᱪᱟᱨᱟ ᱠᱚᱜᱮ ᱜᱤᱰᱤ ᱵᱟᱲᱟ ᱦᱩᱭᱩᱜ ᱠᱟᱱᱟ ᱜᱤᱰᱤ ᱦᱚᱸ ᱦᱚᱭ ᱠᱟᱱᱟ ᱟᱨ ᱟᱯᱮ ᱠᱚ ᱪᱟᱥ ᱠᱚ ᱪᱮᱫ ᱞᱮᱠᱟ ᱪᱟᱞᱟᱜ ᱠᱟᱱᱟ ᱥᱮ ᱪᱟᱨᱟ ᱠᱚᱯᱮ ᱜᱤᱰᱤ ᱠᱮᱫᱟ ᱥᱮ ᱟᱹᱣᱨᱤ?
ᱦᱮᱸ ᱟᱞᱮ ᱥᱮᱫ ᱦᱚᱸ ᱱᱤᱛᱚᱜ ᱫᱚ ᱪᱟᱨᱟ ᱠᱚ ᱜᱤᱰᱤᱭᱮᱫᱼᱟ ᱟᱨ ᱱᱚᱜ ᱚᱭ ᱟᱥᱟᱲ ᱵᱚᱸᱜᱟ ᱫᱤᱱ ᱠᱷᱟᱱ ᱠᱚ ᱨᱚᱦᱚᱭᱟ ᱾
ᱟᱪᱪᱷᱟ ᱾
ᱟᱨ ᱨᱚᱦᱚᱭ ᱵᱟᱫ ᱠᱟᱛᱮᱫ ᱚᱱᱠᱟ ᱟᱨᱦᱚ ᱪᱮᱫ ᱠᱚ ᱢᱟᱱᱮ ᱯᱮ ᱨᱚᱦᱚᱭ ᱜᱮᱭᱟ?
ᱨᱚᱦᱚᱭ ᱵᱟ ᱨᱚᱦᱚᱭ ᱵᱟᱫ ᱠᱟᱛ ᱛᱮᱱ ᱟᱨ ᱮᱢᱱᱤ ᱥᱤᱡᱤᱱ ᱠᱚᱨᱮ ᱟᱞᱩ ᱠᱚᱦᱚᱸ ᱞᱮ ᱨᱚᱦᱚᱭ ᱜᱮᱭᱟ ᱚᱲᱟᱜ ᱡᱚᱢ ᱞᱟᱹ ᱯᱤᱭᱟᱡ ᱠᱚᱦᱚ ᱥᱮ ᱨᱚᱥᱩᱱ ᱠᱚᱦᱚ ᱟᱨ ᱵᱤᱞᱟᱹᱛᱤ ᱟᱨ ᱮᱢᱟᱱᱟᱜ ᱠᱚ ᱡᱟᱦᱟᱸᱱᱟᱜ ᱥᱚᱵᱡᱤ ᱠᱚ ᱚᱱᱟ ᱠᱚᱨᱮ ᱨᱚᱦᱚᱭ ᱜᱮᱭᱟ ᱮᱢᱱᱤ ᱡᱚᱢ ᱞᱮᱠᱟ ᱫᱚ ᱚᱲᱟᱜ ᱡᱚᱢ ᱞᱮᱠᱟ ᱫᱚ ᱱᱚᱝᱠᱟ ᱨᱚᱦᱚᱭ ᱦᱳᱭᱳᱜ ᱜᱮᱭᱟ᱾
ᱚᱻ
ᱩᱸᱻ ᱩᱸᱻ
ᱟᱨ ᱟᱯᱮᱥᱮᱫ ᱫᱚ ᱢᱟᱱᱮ ᱛᱤᱱᱟᱹᱜ ᱥᱤᱡᱤᱱᱟ ᱦᱳᱲᱳ ᱨᱚᱦᱚᱭ ᱦᱳᱲᱳ ᱦᱩᱭᱩᱜ ᱟᱠᱟᱫ ᱜᱮᱭᱟ?
ᱦᱳᱲᱳ ᱨᱚᱦᱚᱭ ᱫᱚ ᱟᱞᱮ ᱥᱮᱫ ᱫᱚ ᱢᱤᱫ ᱫᱷᱟᱣ ᱜᱮ ᱦᱳᱭᱳᱜ ᱜᱮᱭᱟ ᱟᱥᱟᱲ ᱵᱚᱸᱜᱟ ᱡᱟᱦᱟᱸ ᱟᱫᱚ ᱚᱱᱠᱟ ᱫᱟᱜ ᱨᱮᱱᱟᱜ ᱥᱩᱵᱤᱫᱷᱟ ᱠᱚ ᱵᱟᱹᱪᱩᱜ ᱠᱟᱜᱼᱟ ᱛᱚ᱾
ᱟᱪᱼᱪᱷᱟ ᱾ ᱟᱞᱮᱥᱮᱫ ᱦᱚᱸ ᱫᱟᱜ ᱨᱮᱱᱟᱜ ᱥᱩᱵᱤᱫᱟ ᱫᱚ ᱢᱟᱱᱮ ᱫᱟᱜ ᱡᱩᱫᱤ ᱡᱟᱹᱨᱤᱭᱟᱭ ᱥᱮᱨᱢᱟ ᱫᱟᱜ ᱛᱟᱦᱚᱞᱮ ᱠᱷᱟᱱ ᱵᱟᱨ ᱥᱤᱡᱤᱱ ᱚᱞᱯᱚ ᱧᱚᱜ ᱦᱩᱭᱩᱜᱼᱟ ᱢᱤᱫ ᱥᱤᱡᱤᱱ ᱫᱚ ᱱᱚᱣᱟ ᱟᱥᱟᱲ ᱵᱚᱸᱜᱟ ᱵᱷᱟᱜᱤ ᱞᱮᱠᱟ ᱚᱱᱠᱟ ᱦᱩᱭᱩᱜᱼᱟ ᱟᱨ ᱢᱤᱫ ᱥᱤᱡᱤᱱ ᱫᱚ ᱚᱞᱯᱚ ᱥᱟᱹᱦᱤᱡ ᱦᱳᱭᱳᱼᱟ ᱡᱩᱫᱤ ᱫᱟᱜ ᱡᱟᱹᱲᱤᱭᱟᱭ᱾ ᱛᱟᱦᱚᱞᱮ ᱦᱩᱭᱩᱜᱼᱟ ᱵᱟᱝᱠᱷᱟᱱ ᱫᱚ ᱟᱞᱮᱦᱚ ᱢᱤᱫ ᱥᱤᱡᱤᱱ ᱜᱮ ᱪᱟᱥ ᱛᱟᱞᱮ ᱫᱚ᱾
ᱚ ᱦᱮᱸ ᱛᱚ ᱾
ᱟᱨᱦᱚᱻ ᱥᱩᱨ ᱨᱮᱢᱟᱻ ᱟᱢᱵᱟᱵᱚᱛᱤ ᱯᱚᱨᱚᱵᱽ ᱟᱯᱮ ᱥᱮᱫ ᱢᱟᱱᱟᱣ ᱜᱮᱭᱟ ᱠᱚ ᱥᱮ ᱵᱟᱝ?
ᱦᱮᱸ ᱟᱢᱵᱟᱵᱚᱛᱤ ᱯᱚᱨᱚᱵᱽ ᱢᱟᱱᱟᱣ ᱜᱮᱭᱟ ᱠᱚ ᱢᱟᱱᱟᱣ ᱫᱚ ᱦᱩᱭᱩᱜ ᱜᱮᱭᱟ ᱾
ᱟᱪᱷᱟ ᱟᱨ ᱛᱟᱦᱞᱮ ᱪᱮᱫ ᱞᱮᱠᱟ ᱠᱚ ᱢᱟᱱᱟᱣ ᱜᱮᱭᱟ?
ᱢᱟᱱᱟᱣ ᱟᱠᱚ ᱚᱱᱠᱟ ᱦᱩᱭᱩᱜᱼᱟ ᱢᱤᱫ ᱫᱤᱱᱻ ᱠᱷᱟᱹᱡᱟᱹᱲᱤ ᱠᱟᱱᱴᱷᱟᱲ ᱠᱚᱠᱚ ᱡᱚᱢᱟ ᱛᱟᱨᱯᱚᱨᱮ ᱡᱟᱦᱟᱸ ᱞᱮᱠᱟ ᱜᱮ ᱯᱤᱴᱷᱟᱹᱭᱟᱠᱚ ᱾ ᱡᱤᱞ ᱯᱤᱴᱷᱟᱹ ᱚᱱᱟ ᱠᱚᱜᱮ ᱦᱩᱭᱩᱜᱼᱟ ᱾
ᱚᱸᱻ ᱟᱞᱮ ᱥᱮᱫ ᱦᱚᱸ ᱚᱱᱠᱟ ᱜᱮ ᱥᱟᱠᱨᱟᱛ ᱢᱟᱱᱮ ᱜᱮ ᱠᱟᱱᱴᱷᱟᱲ ᱠᱷᱟᱡᱟᱹᱲᱤ ᱥᱮ ᱡᱤᱞ ᱯᱤᱴᱷᱟᱹ ᱾ ᱛᱟᱦᱮᱱ ᱜᱮᱭᱟ ᱱᱚᱣᱟ ᱠᱚ ᱟᱻ ᱫᱚ ᱾
ᱚᱻ
ᱛᱟᱦᱚᱞᱮ ᱟᱢᱻ ᱫᱚ ᱵᱟᱦᱟ ᱫᱟᱨᱮ ᱠᱚ ᱨᱚᱦᱚᱭ ᱠᱚᱢ ᱼᱼ ᱠᱩᱥᱤᱭᱟᱜ ᱜᱮᱭᱟ ᱥᱮ ᱵᱟᱝ ᱥᱮ?
ᱦᱮᱸ, ᱵᱟᱦᱟ ᱫᱟᱨᱮ ᱨᱚᱦᱚᱭ ᱫᱩᱧ ᱠᱩᱥᱤᱭᱟᱜ ᱜᱮᱭᱟ ᱨᱚᱦᱚᱭ ᱠᱟᱜ ᱟᱹᱧ ᱾
ᱚ ᱟᱪᱪᱷᱟ ᱛᱤᱱᱟᱹᱜ ᱜᱟᱱ ᱵᱟᱦᱟ ᱫᱟᱨᱮᱢ ᱨᱚᱦᱚᱭ ᱠᱟᱫᱟ ᱥᱮ ᱪᱮ ᱪᱮᱫ ᱠᱚ?
ᱨᱚᱦᱚᱭ ᱠᱟᱜ ᱟᱹᱧᱻ ᱫᱚᱥᱴᱟ ᱵᱟᱦᱟᱧ ᱨᱚᱦᱚᱭ ᱠᱟᱜᱼᱟ ᱛᱟᱯᱚᱨᱮ ᱠᱩᱥᱱᱤ ᱵᱟᱦᱟ ᱪᱤᱨᱟᱹ ᱵᱟᱹᱥᱼᱼ ᱼᱚᱱᱛᱤ ᱚᱱᱟ ᱠᱚᱜᱤᱧ ᱨᱚᱦᱚᱭ ᱠᱟᱜᱼᱟ ᱱᱤᱛᱚᱜ ᱫᱚ ᱾
ᱟᱪᱪᱷᱟ ᱠᱷᱩᱵ ᱵᱷᱟᱜᱤ ᱾
ᱦᱮᱸᱻ
ᱟᱪᱪᱷᱟ ᱛᱟᱦᱚᱞᱮ ᱟᱵᱚᱣᱟᱜ ᱥᱟᱱᱛᱟᱲ ᱛᱮᱱᱟᱜ ᱡᱟᱦᱟᱸ ᱟᱻ ᱵᱟ ᱢᱟᱱᱮ ᱪᱟᱸᱫᱳ ᱠᱚ ᱢᱮᱱᱟᱜ ᱟᱠᱟᱜᱼᱟ ᱾ ᱟᱢ ᱱᱚᱣᱟ ᱠᱚ ᱪᱟᱸᱫᱚ ᱢᱤᱫᱴᱟᱝ ᱵᱟᱨᱭᱟᱢ ᱵᱟᱰᱟᱭᱟ ᱠᱤ ᱪᱮᱫ ᱠᱚ? ᱠᱚ ᱞᱟᱹᱭᱟ? ᱥᱮ ᱟᱵᱚᱣᱟᱜ ᱦᱟᱯᱛᱟ ᱦᱚᱸ ᱼᱼ
ᱦᱮᱸ ᱪᱟᱸᱫᱳ ᱫᱚ ᱚᱱᱮ ᱡᱟᱦᱟᱸ ᱥᱟᱱᱛᱟᱲ ᱛᱮᱫᱚ ᱦᱩᱭᱩᱜ ᱠᱟᱱᱟ ᱢᱟᱜᱽ ᱵᱚᱸᱜᱟ, ᱯᱷᱟᱹᱜᱩᱱ ᱵᱚᱸᱜᱟ ᱾ ᱪᱟᱹᱛ ᱵᱚᱸᱜᱟ, ᱵᱟᱹᱭᱥᱟᱹᱠᱷ ᱵᱚᱸᱜᱟ, ᱡᱷᱮᱸᱴ ᱵᱚᱸᱜᱟ, ᱚᱱᱠᱟ ᱠᱟᱛᱮᱜ ᱢᱟᱱᱮ ᱞᱟᱹᱭ ᱤᱫᱤ ᱠᱟᱜᱼᱟ ᱠᱚ ᱾
ᱟᱪᱪᱷᱟ ᱟᱨ ᱨᱤᱛᱩ ᱨᱮᱱᱟᱜ ᱧᱩᱛᱩᱢ?
ᱨᱤᱛᱩ ᱨᱮᱱᱟᱜ ᱫᱚ ᱦᱩᱭᱩᱜ ᱠᱟᱱᱟ ᱚᱱᱮ ᱡᱟᱦᱟᱸ ᱥᱤᱛᱩᱝ ᱨᱤᱛᱩ, ᱡᱟᱹᱯᱩᱫ ᱨᱤᱛᱩ ᱼᱼ ᱦᱮᱢᱟᱞ ᱨᱤᱛᱩ, ᱦᱟᱣᱮᱫ ᱨᱤᱛᱩ,
ᱟᱨ ᱢᱤᱫᱴᱟᱝ ᱫᱚ ᱦᱩᱭᱩᱜ ᱠᱟᱱᱟ ᱨᱟᱵᱟᱝ ᱟᱨ ᱢᱤᱫᱴᱟᱝ ᱦᱩᱸ ᱼᱼ ᱱᱤᱨᱚᱲ ᱾
ᱦᱩᱸ ᱚᱱᱟ ᱠᱚᱜᱮ ᱾
ᱟᱨ ᱥᱟᱱᱛᱟᱲᱤ ᱛᱮ ᱜᱮᱞᱵᱟᱨ ᱪᱟᱸᱫᱳ ᱨᱮᱱᱟᱜ ᱧᱩᱼᱼ ᱼᱛᱩᱢᱮᱢ ᱵᱟᱲᱟᱭᱟᱢ ᱠᱤ?
ᱥᱟᱱᱛᱟᱲᱤ ᱛᱮ ᱜᱮᱞᱵᱟᱨ ᱪᱟᱸᱫᱳ ᱨᱮᱱᱟᱜ ᱧᱩᱛᱩᱢ ᱫᱚ
ᱚ ᱦᱮᱸ ᱚᱱᱟ ᱢᱟᱞᱟᱝ ᱜᱚᱞᱯᱷᱚ ᱠᱮᱫᱼᱟ ᱱᱤᱛ ᱜᱮ ᱾
ᱮᱴᱟᱜ ᱫᱚᱞᱟᱝ ᱜᱚᱞᱯᱚ ᱠᱮᱫᱟ ᱾
ᱟᱨ ᱢᱟᱦᱤᱛ ᱠᱚ ᱨᱮᱱᱟᱜ?
ᱢᱟᱹᱦᱤᱛ ᱠᱚ ᱨᱮᱱᱟᱜ ᱾
ᱦᱮᱸ ᱢᱟᱹᱦᱤᱛ ᱠᱚ ᱨᱮᱱᱟᱜ ᱤᱧ ᱡᱩᱫᱤ ᱟᱢᱟᱜ ᱫᱤᱥᱟᱹ ᱵᱟᱝ ᱦᱤᱡᱩᱜ ᱠᱟᱱᱟ ᱤᱧᱤᱧ ᱞᱟᱹᱭ ᱫᱟ ᱾ ᱟᱣ ᱾
ᱥᱤᱸᱜᱮ, ᱚᱛᱮ ᱢᱟᱦᱟ, ᱥᱤᱸᱜᱮ ᱢᱟᱦᱟ, ᱚᱛᱮ ᱢᱟᱦᱟ, ᱵᱟᱞᱮ ᱢᱟᱦᱟ ᱾ ᱥᱟᱹᱜᱩᱱ ᱢᱟᱦᱟ, ᱥᱟᱹᱨᱫᱤ ᱢᱟᱦᱟ ᱟᱨ ᱡᱟᱹᱨᱩᱢ ᱢᱟᱦᱟ ᱟᱨ ᱧᱩᱦᱩᱢ ᱢᱟᱦᱟ ᱾
ᱦᱮᱸ ᱾
ᱚ ᱟᱪᱪᱷᱟ ᱾
ᱛᱟᱦᱚᱞᱮ ᱱᱤᱛᱚᱜ ᱡᱟᱦᱟᱸ ᱠᱚᱨᱮ ᱫᱟᱬᱟᱱ ᱠᱚ ᱪᱟᱞᱟᱣ ᱵᱟᱲᱟ ᱟᱠᱟᱱᱟᱢ ᱥᱮ ᱵᱟᱝ? ᱥᱮ ᱪᱟᱞᱟᱣ ᱼᱼ ᱠᱚ ᱦᱩᱭ ᱟᱠᱟᱱᱟ ᱥᱮ ᱵᱟᱝ?
ᱫᱟᱬᱟᱱ ᱫᱚ ᱚᱱᱠᱟ ᱱᱤ ᱛᱳᱜ ᱫᱚ ᱵᱟᱝ ᱪᱟᱞᱟᱣ ᱦᱩᱭ ᱠᱟᱱᱟ᱾
ᱟᱪᱪᱷᱟ᱾ ᱟᱨ ᱟᱵᱚᱣᱟᱜ ᱥᱟᱱᱛᱟᱲᱤ ᱛᱮᱻᱭᱟ, ᱢᱟᱱᱮ ᱛᱤᱱᱟᱹᱜ ᱜᱟᱱ ᱮᱱᱮᱡ ᱥᱮᱨᱮᱧ ᱦᱩᱭᱩᱜ ᱠᱟᱜ ᱜᱮᱭᱟ, ᱟᱢ ᱱᱚᱣᱟ ᱠᱚ ᱠᱤ ᱵᱟᱰᱟᱭ ᱢᱮᱱᱟᱜ ᱟᱠᱟᱫ ᱛᱟᱢᱟ?
ᱦᱮᱸ ᱚᱱᱠᱟ ᱫᱚ ᱵᱟᱲᱟᱭ ᱢᱮᱱᱟᱜ ᱜᱮᱭᱟ᱾ ᱡᱟᱦᱟᱸ ᱫᱚ ᱟᱵᱚᱣᱟᱜ ᱢᱮᱱᱟᱜᱼᱟ᱾ ᱫᱚᱝ ᱮᱱᱮᱡ ᱛᱟᱯᱚᱨᱮ ᱞᱟᱜᱽᱲᱮ ᱮᱱᱮᱡ,
ᱦᱮᱸ, ᱦᱮᱸ ᱵᱟᱦᱟ ᱦᱩᱭᱩᱜ ᱜᱮᱭᱟ
ᱵᱟᱦᱟ, ᱥᱚᱨᱦᱟᱭ ᱦᱩᱸ ᱚᱱᱟᱠᱚ
ᱟᱪᱪᱷᱟ, ᱤᱧ ᱦᱚᱸ ᱱᱚᱣᱟ ᱠᱚᱴᱟ ᱜᱤᱞᱟᱹᱜ ᱜᱮ ᱵᱟᱲᱟᱭ ᱢᱮᱱᱟᱜ ᱟᱠᱟᱫ ᱛᱤᱧᱟᱹ, ᱱᱚᱣᱟ ᱠᱚᱜᱤᱧ ᱧᱮᱞ ᱟᱹᱜᱩ ᱟᱠᱟᱫᱟ ᱦᱩᱰᱤᱧ ᱠᱷᱚᱱᱟᱜ, ᱛᱟᱦᱚᱞᱮ ᱮᱱᱮᱡ ᱵᱟᱲᱟ ᱠᱚᱫᱚ ᱟᱢ ᱫᱟᱲᱮᱭᱟᱜ ᱜᱮᱭᱟᱢ ᱥᱮ ᱵᱟᱝ?
ᱦᱮᱸ ᱚᱱᱠᱟ ᱠᱟᱹᱴᱤᱡ ᱠᱟᱹᱴᱤᱡ ᱫᱚᱧ ᱫᱟᱲᱮᱭᱟᱜ ᱜᱮᱭᱟ᱾
ᱚ ᱟᱪᱪᱷᱟ᱾ ᱤᱧᱦᱚᱸ ᱟᱛᱳ ᱚᱲᱟᱜ ᱨᱮᱜᱮ ᱦᱟᱨᱟ ᱢᱟᱨᱟᱝ ᱚᱱᱮ ᱦᱩᱰᱤᱧ ᱠᱷᱚᱱᱟᱜ ᱢᱟᱨᱟᱝ ᱦᱟᱹᱵᱤᱡ ᱟᱛᱳ ᱚᱲᱟᱜ ᱨᱮᱜᱮ ᱦᱟᱨᱟ, ᱛᱟᱦᱞᱮ ᱮᱱᱮᱡ ᱥᱮᱨᱮᱧ ᱠᱚᱫᱚ ᱢᱟᱱᱮ ᱥᱮᱨᱮᱧ ᱡᱤᱱᱤᱥᱴᱟᱜ ᱫᱚ ᱠᱷᱩᱵ ᱮᱠᱴᱟ ᱵᱟᱹᱧ ᱫᱟᱲᱮᱭᱟᱜ ᱨᱮᱦᱚᱸ ᱮᱱᱮᱡ ᱡᱤᱱᱤᱥᱴᱟᱜ ᱫᱚ ᱤᱧᱟᱹᱜ ᱦᱚᱸ ᱢᱟᱱᱮ ᱪᱮᱫ ᱫᱚ ᱢᱮᱱᱟᱜ ᱟᱠᱟᱜ ᱜᱮᱭᱟ᱾
ᱦᱮᱸ
ᱚᱱᱟ ᱠᱚᱫᱚ ᱟᱵᱚᱣᱟᱜ ᱥᱟᱶᱛᱟ ᱨᱮᱱᱟᱜ ᱠᱟᱱᱟ, ᱚᱱᱟ ᱠᱚᱫᱚ ᱥᱮᱬᱟ ᱫᱚᱨᱠᱟᱨ ᱢᱮᱱᱟᱜᱼᱟ᱾ ᱥᱮᱬᱟ ᱨᱮᱱᱟᱜ ᱞᱟᱹᱠᱛᱤ ᱢᱮᱱᱟᱜ ᱟᱠᱟᱜᱼᱟ᱾
ᱦᱮᱸ ᱚᱵᱚᱥᱥᱳᱭ ᱫᱚᱨᱠᱟᱨ ᱠᱟᱨᱚᱱ ᱥᱟᱱᱛᱟᱲ ᱦᱩᱭ ᱠᱟᱛᱮᱜ ᱡᱩᱫᱤ ᱟᱨ ᱥᱟᱱᱛᱟᱲᱟᱜ ᱟᱹᱨᱤ ᱪᱟᱹᱞᱤ ᱵᱟᱝ ᱵᱟᱲᱟᱭ ᱱᱚᱣᱟ ᱫᱚ ᱟᱹᱰᱤ ᱢᱟᱱᱮ ᱞᱟᱡᱟᱣ ᱨᱮᱱᱟᱜ ᱠᱟᱛᱷᱟ ᱥᱮ ᱡᱟ ᱟᱨ ᱚᱵᱚᱥᱥᱳᱭ ᱵᱟᱰᱟᱭ ᱜᱮ ᱫᱚᱨᱠᱟᱨ ᱥᱮ ᱡᱷᱚᱛᱚ ᱥᱟᱱᱛᱟᱲ ᱜᱮ ᱵᱟᱰᱟᱭ ᱫᱚᱨ ᱠᱟᱱ, ᱱᱚᱣᱟ ᱠᱚ ᱡᱤᱱᱤᱥ ᱫᱚ ᱟᱵᱚᱣᱟᱜ ᱟᱹᱨᱤ ᱪᱟᱹᱞᱤ ᱡᱟᱦᱟᱸ ᱢᱮᱱᱟᱜ ᱟᱠᱟᱜ-ᱟ ᱥᱮ ᱥᱟᱱᱛᱟᱲ ᱚᱞᱚᱜ ᱯᱟᱲᱦᱟᱜ ᱱᱤᱭᱮ ᱦᱚᱸ ᱡᱟᱦᱟᱸ ᱛᱤᱱᱟᱹᱜ ᱠᱚ ᱢᱮᱱᱟᱜ ᱟᱠᱟᱜᱼᱟ ᱥᱮᱨᱟᱭᱟᱵᱚᱱ ᱡᱷᱚᱛᱚ ᱦᱚᱲ᱾
ᱦᱮᱸ
ᱛᱟᱦᱚᱞᱮ, ᱱᱚᱣᱟ ᱯᱚᱨ ᱢᱟ ᱟᱵᱚᱣᱟᱜ ᱢᱟᱨᱟᱝ ᱢᱤᱫᱴᱟᱝ ᱚᱱᱩᱥ ᱴᱷᱟᱱ ᱫᱚ ᱡᱟᱦᱟᱸ ᱥᱟᱱᱛᱟᱲᱟᱜ ᱦᱩᱭᱩᱜᱼᱟ ᱚᱱᱟ ᱫᱚ ᱱᱚᱣᱟ ᱦᱚᱸᱜᱼᱚᱭ ᱛᱚ ᱤᱭᱟᱹ ᱥᱚᱦᱚᱨᱟᱭ ᱦᱤᱡᱩᱜ ᱠᱟᱱᱟ᱾ ᱛᱟᱦᱚᱞᱮ ᱥᱚᱨᱦᱟᱭ ᱟᱯᱮ ᱥᱮᱫ ᱪᱮᱫ ᱞᱮᱠᱟ ᱠᱚ ᱢᱟᱱᱟᱣ ᱜᱮᱭᱟ ᱥᱮ ᱟᱢᱟᱜ ᱥᱚᱦᱨᱟᱭ ᱨᱮ ᱪᱮᱫ ᱠᱚ ᱯᱞᱮᱱᱤᱝ ᱢᱮᱱᱟᱜ ᱟᱠᱟᱜ ᱛᱟᱢᱟ? ᱡᱮᱞᱮᱠᱟ ᱦᱚᱨᱚᱜ ᱵᱟᱸᱫᱤ ᱥᱮ ᱡᱟᱦᱟᱱᱟᱜ ᱠᱚ᱾
ᱥᱚᱨᱦᱟᱭ ᱨᱮᱫᱚ, ᱥᱚᱨᱦᱟᱭ ᱫᱚ ᱵᱷᱟᱹᱜᱤ ᱜᱤ ᱦᱩᱭᱩᱜ ᱜᱮᱭᱟ ᱟᱞᱮ ᱥᱮᱫ ᱫᱚ ᱟᱫᱚ ᱚᱱᱠᱟ ᱮᱱᱮᱡ ᱥᱮᱨᱮᱧ ᱦᱩᱭᱩᱜᱼᱟ, ᱢᱚᱬᱮ ᱢᱟᱦᱟ ᱫᱷᱩᱨᱤᱭᱟᱹ
ᱚᱱᱟ, ᱚ ᱟᱪᱪᱷᱟ᱾
ᱰᱟᱝᱨᱤ ᱠᱚ ᱡᱟᱜᱟᱣ ᱠᱚᱣᱟ,
ᱦᱮᱸ ᱦᱮᱸ ᱰᱟᱝᱨᱤ ᱡᱟᱜᱟᱣ ᱫᱤᱭᱮ ᱠᱷᱩᱱᱴᱟᱹᱣ, ᱟᱨ ᱟᱞᱮ ᱥᱮᱫ ᱦᱚᱸ ᱯᱤ ᱴᱷᱟᱹ ᱠᱚ ᱦᱩᱭᱩᱜᱼ᱾ ᱥᱩᱱᱩᱢ ᱨᱮᱱᱟᱜ ᱯᱤᱴᱷᱟᱹ ᱟᱨ ᱢᱟᱱᱮ ᱥᱚᱦᱨᱟᱭ ᱠᱷᱟᱱ ᱜᱮ ᱟᱞᱮ ᱥᱮᱫ ᱫᱚ ᱥᱩᱱᱩᱢ ᱨᱮᱱᱟᱜ ᱯᱤᱴᱷᱟᱹ ᱰᱟᱝᱨᱤ ᱠᱚ ᱠᱷᱩᱱᱴᱟᱹᱣ, ᱫᱤᱭᱮ ᱮᱱᱮᱡ ᱠᱚ ᱥᱚᱦᱨᱟᱭ ᱮᱱᱮᱡ ᱠᱚ ᱦᱩᱭᱩᱜᱼᱟ ᱾
ᱦᱮᱸ
ᱚ ᱟᱨᱚ ᱛᱟᱦᱚᱞᱮ ᱱᱤᱛᱚᱜ ᱫᱚ ᱚ ᱤᱭᱟᱹ ᱚᱲᱟᱜ ᱨᱮᱫᱚ ᱢᱟ ᱢᱟᱱᱮ ᱛᱤᱱᱟᱹᱜ ᱦᱚᱲ ᱢᱮᱱᱟᱜ ᱟᱠᱟᱜ ᱯᱮᱭᱟ
ᱚᱲᱟᱜ ᱨᱮᱫᱚ ᱢᱮᱱᱟᱜ ᱞᱮᱭᱟ ᱚᱝᱠᱟ ᱢᱚᱬᱮ ᱛᱩᱨᱩᱭ ᱦᱚᱲ ᱜᱟᱱ
ᱚ ᱟᱪᱪᱷᱟ ᱜᱚᱜᱚ ᱵᱟᱵᱟ ᱟᱢ
ᱦᱮᱸ ᱜᱚᱜᱚ ᱵᱟᱵᱟ ᱤᱧ ᱛᱟᱯᱚᱨᱮ ᱟᱨᱚ ᱜᱚᱲᱚᱢ ᱦᱟᱲᱟᱢ ᱜᱚᱲᱚᱢ ᱵᱩᱰᱷᱤ
ᱚ ᱟᱪᱪᱷᱟ ᱟᱞᱮ ᱦᱚᱸ ᱚᱲᱟᱜ ᱨᱮ ᱢᱮᱱᱟᱜ ᱠᱟᱜ ᱞᱮᱭᱟ ᱚ ᱜᱚᱲᱚᱢ ᱵᱩᱲᱦᱤ ᱦᱚᱸ ᱢᱮᱱᱟᱭᱟ ᱟᱨ ᱜᱚᱜᱚ ᱵᱟᱵᱟ ᱫᱤᱭᱮ ᱟᱞᱮ ᱵᱚᱭᱦᱟ ᱞᱮ ᱯᱩᱱ ᱦᱚᱲᱚᱜᱼᱟ ᱤᱧ ᱢᱟᱨᱟᱝᱤᱡ ᱵᱚᱭᱦᱟ ᱠᱟᱹᱱᱟᱹᱧ ᱟᱨ ᱵᱟᱨᱭᱟ ᱦᱩᱰᱤᱧ ᱠᱤᱱ ᱢᱮᱱᱟᱜ ᱠᱟᱜ ᱠᱤᱱᱟ ᱠᱩᱲᱤ ᱜᱮ ᱟᱨ ᱢᱤᱫᱴᱟᱝ ᱵᱷᱟᱭ ᱢᱮᱱᱟᱜ ᱟᱠᱟᱫᱮᱭᱟ ᱯᱩᱱ ᱦᱚᱲ ᱟᱨ ᱜᱚᱜᱚ ᱵᱟᱵᱟ ᱦᱩᱸ
ᱛᱟᱦᱞᱮ ᱩᱱᱠᱩᱣᱟᱜ ᱫᱚ ᱚᱞᱚᱜ ᱯᱟᱲᱦᱟᱣ ᱫᱚ ᱪᱟᱞᱟᱜ ᱠᱟᱱ ᱜᱮᱭᱟ
ᱦᱮᱸ ᱦᱚᱯᱚᱱ ᱯᱮ ᱦᱚᱲᱟᱜ ᱜᱮ ᱚᱞᱚᱜ ᱯᱟᱲᱦᱟᱣ ᱪᱟᱞᱟᱜ ᱠᱟᱱ ᱜᱮᱭᱟ ᱩᱸ ᱯᱩᱱᱤᱪ ᱵᱩᱱᱩ ᱫᱚ ᱩᱱᱤ ᱫᱚ ᱢᱟᱫᱽᱫᱷᱚᱢᱤᱠᱮ ᱮᱢᱟ ᱟᱨ ᱢᱟᱨᱟᱝᱤᱡ ᱫᱚ ᱮᱭᱤᱪᱮᱥ ᱮ ᱮᱢᱟ ᱟᱨ ᱵᱟᱵᱩ ᱫᱚ ᱦᱚᱯᱚᱱ ᱜᱮᱭᱟᱭ ᱠᱮᱞᱟᱥ ᱯᱷᱟᱭᱤᱵ ᱠᱚᱨᱮ ᱯᱟᱲᱦᱟᱜ ᱠᱟᱱᱟᱭ
ᱚᱻ
ᱦᱮᱸ ᱟᱪᱪᱷᱟ ᱛᱟᱦᱚᱞᱮ ᱟᱨ ᱱᱚᱣᱟ ᱤᱭᱟᱹ ᱠᱚ ᱪᱮᱠᱟ ᱠᱚᱯᱮ ᱢᱟᱱᱟᱣ ᱜᱮᱭᱟ ᱡᱟᱸᱦᱟ ᱯᱳᱥ ᱯᱟᱨᱵᱚᱱ ᱥᱮ ᱥᱟᱠᱨᱟᱛ ᱠᱚ ᱢᱮᱛᱟᱜ ᱠᱟᱱᱟ
ᱦᱮᱸ ᱥᱟᱠᱨᱟᱛ ᱫᱚᱞᱮ ᱢᱟᱱᱟᱣ ᱜᱮᱭᱟ ᱦᱩᱭᱩᱜ ᱜᱮᱭᱟ ᱚᱱᱠᱟ ᱵᱷᱟᱜᱤ ᱜᱮ
ᱦᱟᱸ ᱟᱞᱮ ᱥᱮᱜ ᱦᱚᱸ ᱥᱟᱠᱨᱟᱛ ᱢᱟᱱᱟᱣ ᱜᱮᱭᱟᱞᱮ ᱞᱟᱦᱟ ᱫᱤᱱ ᱦᱤᱞᱳᱜ ᱨᱮᱜᱮ ᱟᱞᱮ